ᱡᱚᱦᱟᱨ ᱜᱮ ᱡᱚᱦᱟᱨ ᱜᱮ ᱟᱡᱚᱢᱚ ᱠᱟᱱᱟ ᱟᱣᱟᱡ ᱫᱚ ᱚ ᱱᱤᱛᱚ ᱦᱚᱸ ᱧᱮᱞ ᱫᱟᱹᱧ ᱫᱮᱨᱤ ᱠᱟᱛᱮ ᱜᱮ ᱠᱚᱞ ᱮᱠᱥᱯᱴ ᱱᱟ ᱟᱨᱠᱤ
ᱟᱪᱷᱟ ᱟᱪᱷᱟ
ᱪᱮᱫ ᱠᱚᱵᱤᱱ ᱪᱤᱠᱟ ᱜᱟ ᱵᱟᱲᱟᱭ ᱫᱟ
ᱟᱵᱤᱱ ᱫᱚ
ᱩᱸ ᱟᱞᱤᱧ ᱫᱚ ᱱᱚᱜᱼᱚᱭ ᱡᱚᱢ ᱵᱟᱲᱟ ᱠᱟᱛᱮᱫ ᱰᱟᱠᱟᱵ ᱦᱩᱭ ᱮᱱᱟᱱ
ᱟᱪᱷᱟ ᱟᱪᱷᱟ ᱜᱚᱝᱠᱮ ᱪᱮᱫ ᱠᱚᱵᱤᱱ ᱡᱚᱢ ᱠᱮᱫᱟ ᱛᱟᱦᱚᱞᱮ ᱦᱮᱸ ᱚᱲᱟᱜ ᱨᱮ
ᱦᱮᱸ ᱡᱚᱢ ᱚ ᱡᱚᱢ ᱠᱚᱫᱚ ᱦᱚᱸᱜᱚᱭ ᱜᱮ ᱫᱟᱠᱟ ᱠᱚ ᱟᱨ ᱤᱭᱟᱹ ᱚᱱᱟ ᱦᱟᱠᱩᱹ ᱵᱚᱦᱚᱜ ᱠᱚ ᱤᱥᱤᱱ ᱞᱮᱫᱟ ᱦᱟᱠᱩᱹ ᱵᱚᱦᱚᱜ ᱟᱛᱮ ᱨᱮᱱᱮ ᱟᱸᱻᱪᱮᱫ ᱠᱚ ᱞᱟᱹᱭᱟ ᱦᱩᱸ ᱦᱩᱸ ᱛᱢᱨᱟ ᱟᱞᱩ ᱠᱚ ᱟᱨ ᱵᱟᱨᱭᱟ ᱯᱮᱭᱟ ᱚᱱᱮ ᱥᱟᱠ ᱥᱚᱵᱡᱤ ᱠᱚ ᱢᱮᱥᱟᱞᱟᱜ ᱠᱚᱶᱟ ᱟᱨᱠᱤ
ᱚ ᱟᱪᱪᱷᱟ ᱟᱪᱷᱟ
ᱛᱟᱦᱚᱞᱮ ᱟᱸᱜ ᱟᱹᱵᱤᱱ ᱟᱹᱵᱤᱱ ᱥᱮᱱᱟᱜ ᱱᱤᱛᱚᱜ ᱟᱵᱚ ᱦᱟᱹᱣᱟ ᱠᱚ ᱪᱮᱫ ᱞᱮᱠᱟ
ᱟᱵᱚ ᱦᱚᱣᱟᱜ ᱨᱤᱢᱤᱞ ᱫᱚ ᱨᱤᱢᱤᱞ ᱠᱟᱫᱟ ᱨᱤᱢᱤᱞ ᱨᱤᱢᱤᱞ ᱜᱮ ᱧᱮᱞᱚᱜ ᱠᱟᱱᱟ ᱥᱤᱛᱩᱝ ᱥᱤᱛᱩᱝ ᱫᱚ ᱟᱫᱟ ᱟᱨᱚ ᱨᱤᱢᱤᱞ ᱨᱤᱢᱤᱞ ᱦᱮᱡ ᱮᱱᱟ ᱢᱟᱱᱮ ᱧᱩᱛ ᱠᱮᱫᱟ ᱵᱮᱲᱟ ᱢᱟᱱᱮ ᱤᱭᱮ ᱵᱮᱴ ᱨᱟᱠᱟᱠ ᱠᱮᱫᱮᱭᱟ ᱰᱟᱠᱟ ᱠᱮᱫᱮᱭᱟ ᱟᱨᱠᱤ
ᱟᱪᱷᱟ ᱟᱪᱷᱟ
ᱦᱳᱭ ᱡᱮ ᱡᱚᱢ ᱵᱟᱲᱟ ᱠᱚᱫᱚ ᱦᱩᱭ ᱟᱠᱟᱱᱟ
ᱡᱚᱢ ᱵᱟᱲᱟ ᱫᱚ ᱟᱨᱤ ᱞᱤᱧ ᱡᱚᱢ ᱵᱟᱲᱟᱭᱟ ᱛᱩᱯᱩᱱ ᱞᱟᱹᱜᱤᱫ ᱞᱤᱧ ᱱᱚᱣᱟ ᱠᱟᱨᱮᱱ ᱫᱟᱹᱲ ᱠᱟᱫᱟᱭ
ᱦᱚᱜ ᱦᱚᱜ ᱠᱟᱨᱮᱱ ᱵᱟᱱᱩ-ᱟ ᱵᱟᱝ ᱠᱟᱨᱮᱱᱴ ᱫᱟᱲᱮ ᱜᱮᱭᱟ ᱚᱱᱛᱮ ᱫᱚ ᱦᱳᱭ
ᱟᱯᱮ ᱥᱮᱫ ᱫᱚ ᱡᱟᱱᱤᱡ ᱵᱟᱭ ᱫᱟᱲᱟ
ᱵᱟᱝ ᱵᱟᱝ ᱚᱱᱠᱟ ᱫᱚ ᱵᱟᱝ ᱳᱭ ᱠᱷᱩᱵ ᱮᱢᱟᱨᱡᱮᱱᱥᱤ ᱪᱷᱟᱲᱟ ᱫᱚ ᱠᱟᱨᱮᱱ ᱫᱚ ᱵᱟᱝ ᱪᱟᱞᱟᱜ ᱜᱮᱭᱟ ᱱᱚᱛᱮ ᱫᱚ
ᱟᱪᱷᱟ ᱟᱞᱮᱫᱚ ᱟᱫᱚ ᱯᱟᱲᱟ ᱜᱮᱨᱟᱢ ᱛᱚ ᱯᱟᱲᱟ ᱜᱮᱨᱟᱢ ᱫᱚ ᱠᱟᱨᱚᱱ ᱫᱟᱲ ᱜᱮᱭᱟ
ᱦᱳᱭ ᱦᱳᱭᱳ ᱡᱚᱛᱚ ᱡᱟᱭᱜᱟ ᱨᱮ ᱟᱨ ᱫᱤᱥᱚᱢ ᱚᱲᱟᱜ ᱨᱮᱦᱚᱸ ᱚᱱᱠᱟ ᱜᱮ
ᱦᱩᱸ ᱦᱩᱸ
ᱫᱤᱭᱮ ᱱᱤᱭᱟᱹ ᱫᱷᱟᱣ ᱫᱚ ᱱᱚᱜᱚᱭ ᱵᱩᱨᱩ ᱯᱟᱛᱟ ᱦᱚᱸ ᱥᱮᱴᱮᱨᱮᱱ ᱚ ᱪᱮᱫ ᱤᱭᱟᱹ ᱪᱟᱞᱟᱣ ᱞᱮᱠᱟ ᱢᱚᱱᱮ ᱦᱩᱭᱩᱜ ᱠᱟᱱᱟ ᱪᱟᱞᱟᱜ ᱟᱵᱤᱱ
ᱦᱮᱸ ᱢᱚᱱᱮ ᱫᱚ ᱞᱤᱧ ᱢᱚᱱᱮᱭᱮᱫᱟ ᱡᱮ ᱪᱟᱞᱟᱜ ᱟᱹᱞᱤᱧ
ᱟᱹᱻᱻ ᱟᱹᱞᱤᱧ ᱦᱚᱞᱤᱧ ᱢᱚᱱᱮᱭᱮᱫᱟ ᱪᱟᱞᱟᱜ ᱟᱞᱤᱧ ᱱᱤᱭᱟᱹ ᱫᱷᱟᱣ ᱟᱹᱰᱤ ᱵᱚᱪᱷᱚᱨ ᱜᱮ ᱵᱟᱝ ᱪᱟᱞᱟᱣ ᱦᱳᱭ ᱠᱟᱱᱟ ᱟᱹᱰᱤ ᱦᱩᱭᱱᱟ ᱦᱟᱱᱮ ᱞᱟᱦᱟᱛᱮ ᱜᱮ ᱪᱟᱞᱟᱣ ᱵᱟᱲᱟ ᱫᱚ ᱦᱩᱭ ᱟᱠᱟᱱᱟ ᱨᱤᱥᱮᱱᱴ ᱠᱚᱫᱚ ᱱᱤᱭᱟᱹ ᱫᱷᱟᱣ ᱵᱟᱝ ᱪᱟᱞᱟᱣ ᱦᱩᱭ ᱟᱠᱟᱱᱟ
ᱟᱪᱪᱷᱟ ᱟᱪᱪᱷᱟ ᱟᱹᱞᱤᱧ ᱦᱚᱸ ᱵᱟᱨ ᱥᱮᱨᱢᱟ ᱞᱤᱧ ᱪᱟᱞᱟᱣ ᱠᱟᱱᱟ ᱞᱟᱦᱟᱛᱮ ᱟᱨᱠᱤ ᱱᱤᱭᱟᱹ ᱫᱷᱟᱣ ᱟᱸᱜ ᱞᱤᱧ ᱪᱟᱞᱟᱜᱼᱟ ᱢᱚᱱᱮ ᱫᱟᱞᱤᱧ
ᱦᱟᱸ ᱪᱟᱞᱟᱜ ᱤᱧ ᱱᱤᱭᱟᱹ ᱫᱷᱟᱣ ᱟᱞᱤᱧ ᱫᱚ ᱞᱤᱧ ᱢᱚᱱᱮ ᱫᱟ ᱪᱟᱞᱟᱜ ᱟ ᱱᱚ ᱟᱛᱳ ᱨᱮᱱ ᱜᱤᱫᱽᱨᱟᱹ ᱜᱚᱦᱚᱸ ᱠᱚ ᱞᱟᱹᱭᱫᱟ ᱪᱟᱞᱟᱜᱣ ᱦᱩᱭᱩᱜᱼᱟ
ᱦᱩᱸ ᱛᱚ ᱛᱟᱦᱚᱞᱮ ᱚᱱᱟ ᱵᱩᱨᱩ ᱵᱚᱸᱜᱟ ᱵᱟᱠᱷᱨᱟ ᱠᱟᱹᱴᱤᱡ ᱡᱟᱦᱟᱱᱟᱜ ᱵᱤᱱ ᱞᱟᱹᱭ ᱞᱮᱠᱷᱟᱱ ᱵᱷᱟᱜᱤ ᱠᱚᱜᱼᱟ
ᱵᱩᱨᱩ ᱵᱚᱸᱜᱟ ᱛᱚ ᱦᱚᱜᱚᱭ ᱛᱚ ᱚᱻ ᱱᱚᱛᱮ ᱛᱚ ᱟᱨᱟᱢᱵᱚ ᱫᱚ ᱟᱨᱟᱢᱵᱚ ᱠᱟᱱᱟ ᱵᱟᱝ ᱦᱟᱸᱰᱮ ᱤᱭᱟᱹ ᱥᱮᱫ ᱤᱭᱟᱹ ᱠᱚᱨᱮ ᱫᱚ ᱦᱩᱭᱩᱜ ᱠᱟᱱ ᱜᱮᱭᱟ
ᱦᱩᱸ
ᱥᱟᱛᱟᱥ ᱥᱟᱛᱟᱥ ᱛᱟᱨᱤᱠᱷ ᱠᱷᱚᱱ ᱛᱤ ᱥᱚᱜ ᱠᱷᱚᱱ ᱟᱨᱟᱢᱵᱷ ᱠᱟᱱᱟ ᱛᱚ
ᱟᱪᱪᱷᱟ
ᱩᱸ ᱟᱵᱚ ᱱᱚᱰᱮ ᱵᱟᱲᱟ ᱜᱷᱟᱴ ᱛᱚ ᱯᱟᱸᱪ ᱛᱟᱨᱤᱠᱷᱮ ᱵᱟᱝ ᱤᱝᱨᱮᱡᱤ ᱯᱟᱸᱪ ᱛᱟᱨᱤᱠᱷ ᱦᱚᱭ ᱾ ᱯᱚᱨᱮᱨ ᱪᱟᱸᱫᱳ ᱨᱮᱱᱟᱜ, ᱪᱟᱞᱟᱣ ᱦᱩᱭ ᱟᱠᱟᱱᱟ ᱞᱟᱦᱟ ᱛᱮ ᱤᱧ ᱫᱚ ᱟᱹᱞᱤᱧ ᱫᱚ ᱟᱹᱰᱤ ᱟᱹᱰᱤ ᱵᱟᱨ ᱜᱮᱞᱤᱧ ᱪᱟᱞᱟᱣ ᱠᱟᱱᱟ, ᱦᱤᱥᱟᱹᱵ ᱢᱚᱛᱚ ᱯᱩᱱ ᱢᱚᱬᱮ ᱪᱷᱚᱴ ᱦᱩᱭᱩᱜᱼᱟ᱾ ᱪᱟᱞᱟᱣ ᱵᱟᱲᱟ ᱠᱟᱱᱟᱞᱤᱧ ᱦᱩᱰᱤᱧ ᱠᱷᱚᱱ ᱜᱮᱞᱤᱧ ᱪᱟᱞᱟᱜ ᱠᱟᱱᱟ ᱛᱚ
ᱦᱩᱸ ᱾
ᱦᱮᱸ ᱫᱤᱭᱮ ᱛᱟᱯᱚᱨᱮ ᱤᱭᱟᱹ ᱠᱚᱨᱮ ᱦᱚᱸ ᱮᱱᱮᱡ ᱠᱚᱵᱤᱱ ᱵᱟᱲᱟᱭ ᱜᱮᱭᱟ? ᱟᱹᱞᱤᱧ ᱫᱚ ᱮᱱᱮᱡ ᱠᱚ ᱵᱟᱝ ᱵᱟᱲᱟᱭ ᱠᱟᱛᱮ
ᱦᱮᱸ ᱮᱱᱮᱡ ᱫᱚᱞᱤᱧ ᱵᱟᱲᱟᱭ ᱜᱮᱭᱟ, ᱠᱟᱹᱡ ᱠᱟᱹᱡ ᱵᱟᱝ ᱫᱚ ᱵᱟᱝ
ᱚ ᱟᱞᱤᱧ ᱫᱚ ᱚᱱᱮ ᱯᱟᱛᱟ ᱠᱚᱨᱮ ᱟᱨᱚ ᱵᱟᱯᱞᱟ ᱚᱲᱟᱜ ᱠᱚᱨᱮ ᱟᱹᱰᱤ ᱠᱟᱹᱴᱤᱡ ᱚᱥᱩᱵᱤᱫᱷᱟ ᱜᱮᱭᱟ᱾ ᱛᱮᱜᱮ
ᱟᱪᱪᱷᱟ ᱟᱪᱪᱷᱟ ᱾
ᱥᱮᱬᱟ ᱫᱚ ᱪᱮᱥᱴᱟ ᱦᱩᱭ ᱠᱟᱱᱟ ᱫᱚ ᱱᱟᱨᱵᱷᱟᱥ ᱛᱮ ᱪᱮᱫ ᱛᱮ ᱜᱟᱱ ᱜᱟᱱ ᱜᱮ ᱵᱟᱞᱤᱧ ᱜᱟᱱ ᱜᱮᱭᱟ᱾
ᱟᱪᱪᱷᱟ ᱾ ᱛᱟᱦᱚᱞᱮ ᱤᱭᱟᱹ ᱜᱚᱝ ᱠᱮ ᱛᱟᱦᱚᱞᱮ ᱵᱩᱨᱩ ᱵᱚᱸᱜᱟ ᱠᱚᱨᱮ ᱪᱮᱫ ᱠᱚᱵᱤᱱ ᱧᱮᱞ ᱟᱠᱟᱫᱟ? ᱪᱤᱛᱟᱹᱨ ᱠᱚ ᱠᱟᱹᱴᱤᱡ ᱵᱤᱱ ᱞᱟᱹᱭ ᱞᱮᱠᱷᱟᱱ ᱵᱷᱟᱜᱮ ᱠᱚᱜᱼᱟ᱾
ᱵᱩᱨᱩ ᱵᱚᱸᱜᱟ ᱠᱚᱫᱚ ᱧᱮᱞ ᱦᱩᱭ ᱧᱮᱞ ᱠᱟᱱᱟ, ᱟᱹᱰᱤ ᱫᱚᱠᱟᱱ ᱠᱚᱛᱚ ᱵᱚᱥᱟᱣ ᱜᱮᱭᱟ ᱠᱚ
ᱦᱩᱸ᱾
ᱫᱤᱭᱮ ᱵᱟᱲᱟ ᱜᱷᱟᱸᱴ ᱚᱱᱟ ᱤᱭᱟᱹ ᱠᱚᱨᱮ ᱦᱚᱸ ᱟᱹᱰᱤ ᱟᱵᱚ ᱨᱮᱱ ᱯᱟᱹᱧᱪᱤ ᱥᱟᱹᱲᱤ ᱠᱚ, ᱛᱟᱯᱚᱨ ᱫᱷᱩᱛᱤ ᱠᱚ ᱟᱹᱰᱤ ᱦᱚᱲ ᱥᱴᱚᱞ ᱠᱚ ᱵᱚᱥᱟᱣ ᱜᱮᱭᱟ ᱠᱚ ᱛᱚ᱾ ᱠᱚ ᱚᱱᱟ ᱠᱚᱦᱚᱸ ᱟᱨ ᱥᱤᱫᱩ ᱠᱟᱹᱱᱩ ᱛᱟ ᱠᱤᱱᱟᱜ ᱟᱻ ᱟᱫᱚ ᱵᱚᱨᱚ ᱯᱚᱱᱰᱤᱛ ᱨᱚᱜᱷᱩᱱᱟᱛᱷ ᱢᱩᱨᱢᱩᱣᱟᱜ ᱪᱤᱛᱟᱹᱨ ᱠᱚᱦᱚᱸ ᱫᱚᱠᱟᱱ ᱠᱚᱦᱚᱸ ᱟᱹᱰᱤ ᱵᱚᱥᱟᱜ ᱜᱮᱭᱟ, ᱵᱷᱟᱜᱮ ᱧᱚᱜ ᱢᱚᱡᱽ ᱜᱮ ᱮᱠᱫᱚᱢ ᱨᱟᱹᱥᱠᱟᱹ ᱜᱮ ᱾
ᱦᱩᱸ ᱦᱩᱸ ᱾
ᱟᱨ ᱱᱚᱰᱮ ᱵᱩᱨᱩ ᱵᱩᱨᱩ ᱴᱷᱮᱱ ᱫᱚ ᱚᱸᱰᱮ ᱪᱮᱛᱟᱱ ᱨᱮ, ᱫᱮᱡ ᱵᱟᱲᱟ ᱟᱠᱟᱱᱟ ᱵᱮᱱ, ᱮᱠᱫᱚᱢ ᱯᱩᱨᱟᱹ ᱪᱮᱛᱟᱱ ᱨᱮ?
ᱫᱮᱡ ᱵᱟᱲᱟ ᱠᱟᱱᱟᱹᱧ᱾
ᱟᱞᱤᱧᱞᱤᱧ ᱫᱮᱡ ᱵᱟᱲᱟ ᱫᱩᱞᱤᱧ ᱫᱮᱡ ᱵᱟᱲᱟ ᱠᱟᱱ ᱜᱮᱭᱟ, ᱟᱫᱚ ᱱᱤᱭᱟᱹ ᱫᱷᱟᱣ ᱫᱚ ᱟᱸᱡᱚᱢᱚᱜ ᱠᱟᱱᱟ ᱪᱮᱛᱟ ᱥᱤᱲᱤ ᱦᱚᱸᱠᱚ ᱡᱩᱛ ᱠᱟᱫᱟ?
ᱦᱟᱸᱜ ᱦᱮᱸ ᱟᱸᱡᱚᱢᱚᱜ ᱠᱟᱱᱟ, ᱧᱮᱞᱚᱜ ᱠᱟᱱ ᱛᱟᱦᱮᱸᱧ ᱯᱷᱮᱥᱵᱩᱠ ᱠᱚᱨᱮ ᱠᱚ ᱟᱲᱟᱜ ᱵᱟᱲᱟᱭᱮᱫ ᱛᱟᱦᱮᱸᱫ ᱾
ᱦᱳᱭ ᱦᱳᱭ᱾
ᱡᱮ ᱥᱤᱸᱲᱤ ᱠᱚᱠᱚ ᱡᱩᱛ ᱠᱟᱫᱟ᱾
ᱥᱩᱵᱤᱫᱟ ᱫᱚ ᱵᱷᱟᱜᱮ ᱚᱱᱟ ᱫᱚ ᱥᱩᱵᱤᱫᱟ ᱠᱟᱱ ᱜᱮᱭᱟ, ᱠᱤᱱᱛᱩ ᱚᱱᱟ ᱫᱚ ᱠᱚᱨᱮ ᱮᱢᱱᱤ ᱫᱮᱡ ᱛᱮ ᱡᱟ ᱟᱞᱟᱫᱟ ᱢᱤᱫᱴᱮᱱ ᱢᱚᱡᱟ ᱦᱩᱭ ᱛᱟᱦᱮᱸ ᱠᱚᱜᱼᱟ, ᱚᱱᱟ ᱫᱚ
ᱦᱮᱸ ᱾
ᱵᱩᱨᱩ ᱯᱟᱛᱟ ᱵᱷᱟᱜᱮ ᱫᱚ, ᱵᱷᱟᱜᱮᱭᱟ ᱟᱵᱚ ᱱᱚᱣᱟ ᱵᱮᱝᱜᱚᱞ ᱫᱤᱥᱚᱢ ᱢᱟᱱᱮ ᱟᱹᱰᱤ ᱥᱟᱺᱜᱤᱧ ᱥᱟᱺᱜᱤᱧ ᱦᱚᱲ ᱦᱚᱸᱠᱚ ᱦᱤᱡᱩᱜ ᱜᱮᱭᱟ᱾ ᱛᱚ ᱢᱮᱫᱴᱤᱱ ᱡᱟᱭᱜᱟ ᱨᱮ ᱧᱟᱯᱟᱢ ᱦᱚᱸ ᱧᱟᱯᱟᱢ ᱨᱮᱱᱟᱜ ᱴᱮᱱ ᱢᱟᱫᱫᱷᱚᱢ ᱥᱟᱸᱜᱤᱱ ᱥᱟᱸᱜᱤᱱ ᱠᱷᱚᱱ
ᱟᱪᱪᱷᱟ ᱵᱩᱨᱩ ᱵᱚᱸᱜᱟ ᱚᱱᱛᱮ ᱫᱚ ᱪᱮᱫ ᱰᱤᱥᱴᱤᱠ ᱯᱟᱲᱟᱜ ᱠᱟᱱᱟ ᱚᱱᱛᱮ ᱫᱚ?
ᱱᱚᱣᱟ ᱫᱚ ᱟᱵᱚ ᱫᱚ ᱰᱤᱥᱴᱤᱠ ᱫᱚ ᱵᱮ ᱤᱛᱟᱹ ᱵᱮᱞᱯᱟᱦᱟᱲᱤ ᱮᱨᱤᱭᱟ ᱢᱚᱫᱫᱷᱮ ᱨᱮ ᱯᱟᱲᱟᱜ ᱠᱟᱱᱟ ᱟᱨᱠᱤ
ᱡᱷᱟᱨᱠᱷᱚᱱᱰ ᱚᱱᱛᱮ?
ᱡᱷᱟᱲᱠᱷᱚᱱᱰ ᱥᱩᱨ ᱠᱚᱨᱮ ᱜᱮ ᱟᱨᱠᱤ ᱱᱚᱣᱟ ᱫᱚ ᱟᱵᱚ ᱱᱩᱛᱚᱜ ᱦᱚᱸ ᱚᱱᱟ ᱱᱚᱣᱟ ᱠᱷᱚᱱ ᱥᱟᱛᱟᱥ ᱛᱟᱹᱨᱤᱠᱷ ᱟᱨ ᱛᱤᱱᱟᱹᱜ ᱛᱤᱱᱟᱹᱜ ᱢᱮᱱᱟᱜᱼᱟ, ᱚᱱᱟ ᱠᱚᱫᱚ ᱪᱟᱹᱠᱩᱞᱭᱟ ᱚᱱᱛᱮ ᱠᱚ ᱯᱟᱲᱟᱜ ᱠᱟᱱᱟ᱾ ᱚᱱᱛᱮ ᱱᱟᱜ ᱯᱟᱦᱟᱲ ᱫᱤᱥᱚᱢ ᱠᱚ, ᱢᱟᱱᱮ ᱡᱷᱟᱲᱠᱷᱚᱱ ᱫᱤᱥᱚᱢ ᱟᱨᱠᱤ ᱟᱨ ᱱᱚᱭᱟ ᱴᱟᱜ ᱦᱳᱭ ᱪᱟᱹᱠᱩᱞᱤᱭᱟᱹ ᱚᱱᱛᱮ ᱟᱨ ᱟᱵᱚ ᱱᱚᱰᱮ ᱫᱚ ᱵᱮᱞᱯᱟᱦᱟᱲᱤ ᱡᱟᱦᱟᱸ ᱴᱷᱮᱱ ᱢᱮᱱᱟᱜᱼᱟ, ᱚᱱᱰᱮ ᱯᱟᱦᱟᱲ ᱡᱟᱦᱟᱸ ᱵᱟᱵᱚᱱ ᱵᱟᱲᱟᱭ ᱦᱟᱴ ᱵᱚᱱ ᱪᱟᱞᱟᱜᱼᱟ ᱚᱸᱰᱮ ᱫᱚ ᱟᱵᱚ ᱱᱚᱰᱮ ᱵᱮᱝᱜᱚᱞ ᱫᱤᱥᱚᱢ ᱜᱮ᱾ ᱟᱫᱚ ᱚᱸᱰᱮ ᱠᱷᱚᱱ ᱫᱚ ᱡᱷᱟᱲᱠᱷᱚᱸᱰ ᱫᱤᱥᱚᱢ ᱥᱳᱨ ᱜᱮᱭᱟ ᱟᱨᱠᱤ᱾
ᱟᱪᱪᱷᱟ ᱟᱪᱪᱷᱟ
ᱵᱚᱰᱟᱨ ᱮᱨᱤᱭᱟ ᱞᱮᱠᱟ ᱜᱮ ᱯᱟᱲᱟᱜᱼᱟ, ᱚᱱᱟ ᱫᱚ
ᱚᱸ
ᱦᱮᱸ ᱦᱳᱭ ᱟᱹᱨᱠᱤ ᱟᱫᱚ ᱟᱹᱰᱤ ᱦᱚᱲ ᱚᱱᱮ ᱠᱟᱛᱮ ᱠᱚᱱᱯᱷᱤᱭᱩᱡᱼᱚᱜ ᱜᱮᱭᱟ ᱠᱚ᱾ ᱡᱮ ᱚᱠᱟ ᱡᱷᱟᱲᱠᱷᱚᱱ ᱫᱤᱥᱚᱢ ᱥᱮᱫ ᱦᱚᱸ ᱟᱫᱚ ᱢᱮᱱᱞᱤ ᱫᱚ ᱢᱟᱱᱮ ᱵᱮᱞᱯᱟᱦᱟᱲᱤ ᱮᱨᱤᱭᱟ ᱨᱮ ᱯᱟᱲᱟᱜ ᱜᱮᱭᱟ᱾
ᱟᱪᱪᱷᱟ ᱟᱪᱪᱷᱟ ᱦᱩᱸ
ᱦᱟᱲᱚᱢ ᱵᱚᱛᱩᱨᱮᱱᱟᱭᱟ᱾ ᱠᱤᱫᱤᱧ ᱜᱮ ᱟᱢᱟᱜ ᱫᱚ ᱟᱹᱰᱤ ᱜᱮ ᱵᱚᱛᱚᱨ ᱢᱮᱱᱟᱜ ᱛᱟᱢᱟ᱾ ᱟᱹᱰᱤ ᱠᱤᱪᱷᱩ ᱦᱮᱸ᱾
ᱪᱮᱫ ᱛᱮᱜᱮ ᱯᱮ ᱪᱟᱞᱟᱜ ᱜᱮᱭᱟ᱾ ᱟᱯᱮ ᱫᱚ ᱜᱟᱹᱲᱤ ᱛᱮᱜᱮ?
ᱦᱮᱸ ᱜᱟᱹᱰᱤ ᱛᱮᱜᱮ᱾
ᱚ ᱟᱨ ᱱᱚᱣᱟ ᱡᱟᱸᱦᱟ ᱞᱚᱥᱚᱫ ᱠᱚᱦᱚᱸ ᱚᱸᱰᱮ ᱪᱟᱞᱟᱣ
ᱦᱮᱸ ᱨᱟᱥᱛᱟ ᱠᱚᱢᱟ ᱜᱟᱡᱮ ᱤᱭᱟᱹ ᱜᱮᱭᱟ᱾ ᱦᱮᱸ ᱠᱟᱹᱴᱤᱡ ᱞᱚᱥᱚᱫ ᱧᱚᱜ ᱜᱮᱭᱟ ᱵᱟᱝ ᱫᱚ ᱵᱟᱝ᱾
ᱜᱮᱭᱟ ᱦᱳᱭ᱾ ᱦᱩᱰᱤᱧ ᱦᱩᱰᱤᱧ ᱜᱟᱲᱤ ᱠᱚᱫᱚ ᱟᱹᱰᱤ ᱟᱸᱴ ᱯᱷᱟᱸᱥᱟᱣ ᱦᱚᱸ ᱯᱷᱟᱸᱥᱟᱣ ᱩᱛᱟᱹᱨᱚᱜᱼᱟ᱾
ᱦᱮᱸ ᱦᱮᱸ ᱦᱮᱸ᱾ ᱟᱹᱵᱤᱱ ᱫᱚ ᱪᱮᱫ ᱛᱮᱵᱤᱱ ᱪᱟᱞᱟᱣ ᱵᱟᱲᱟ ᱠᱟᱱᱟ ᱵᱟᱭᱤᱠ ᱠᱚᱛᱮ ᱥᱮ
ᱪᱟᱞᱟᱣ ᱵᱟᱭ ᱵᱟᱭᱤᱠ ᱛᱮᱦᱚᱸ ᱪᱟᱞᱟᱣ ᱦᱩᱭ ᱠᱟᱱᱟ, ᱢᱤᱫ ᱵᱟᱨ ᱪᱚᱴ ᱟᱨ ᱪᱟᱨ ᱪᱟᱠᱟ ᱛᱮᱦᱚᱸ ᱪᱟᱞᱟᱣ ᱵᱟᱲᱟ ᱦᱩᱭ ᱠᱟᱱᱟ᱾
ᱚ ᱟᱹᱞᱤᱧ ᱦᱚᱸ ᱢᱤᱫ ᱪᱚᱲ ᱵᱟᱭᱤᱠ ᱛᱮ ᱟᱨ ᱢᱤᱫ ᱦᱚᱲ ᱢᱤᱫ ᱫᱷᱟᱣ ᱪᱟᱨ ᱪᱟᱠᱟ ᱛᱮ᱾
ᱚ ᱟᱪᱪᱷᱟ, ᱵᱟᱭᱤᱠ ᱛᱮ ᱪᱟᱞᱟᱣ ᱢᱟᱱᱮ ᱨᱟᱹᱥᱠᱟᱹ ᱜᱟᱛᱮ ᱠᱚᱥᱟᱝ ᱛᱮ᱾ ᱟᱞᱟᱫᱟ ᱨᱟᱹᱥᱠᱟᱹ ᱢᱤᱫᱴᱟᱝ ᱵᱩᱡᱷᱟᱹᱜᱼᱟ᱾ ᱚᱱᱟ ᱜᱮ ᱟᱫᱚ ᱱᱤᱭᱟ ᱫᱷᱟᱣ ᱦᱚᱸ ᱯᱨᱚᱛᱛᱮᱠ ᱵᱟᱨ ᱜᱮ ᱛᱚ, ᱫᱟᱜ ᱫᱟᱜ ᱛᱚᱭ ᱫᱟᱜ ᱫᱟᱜ ᱫᱚ ᱡᱚᱨᱚᱭ ᱜᱮᱭᱟ, ᱯᱨᱚᱛᱛᱮᱠ ᱵᱟᱨ ᱜᱮ᱾
ᱦᱮᱸ ᱜᱮᱭᱟ᱾
ᱫᱟᱜ ᱫᱚ ᱡᱚᱨᱟᱭ ᱜᱮᱭᱟ, ᱦᱳᱭ᱾
ᱦᱩᱸ ᱟᱪᱪᱷᱟ ᱤᱭᱟᱹ ᱛᱟᱦᱚᱞᱮ ᱵᱟᱲᱟ ᱜᱷᱟᱴ ᱦᱮᱡ ᱠᱟᱛᱮ ᱵᱤᱱ ᱮᱱᱮᱡ ᱵᱟᱲᱟ ᱠᱟᱫᱟ? ᱪᱮᱫᱟᱜ ᱥᱮ ᱵᱟᱝ᱾
ᱚ ᱮᱱᱮᱡ ᱫᱚ ᱦᱩᱭ ᱜᱟᱛᱮ ᱠᱚ ᱮᱱᱮᱡ ᱚ ᱥᱟᱳ ᱪᱟᱞᱟ ᱦᱩᱭ ᱠᱟᱱᱟ᱾ ᱢᱟᱱᱮ ᱮᱱᱮᱡ ᱵᱟᱲᱟ ᱦᱩᱭ ᱠᱟᱱᱟ᱾ ᱳᱭ ᱛᱤᱱᱟᱹᱜ ᱜᱮ ᱜᱟᱱᱚᱜᱼᱟ, ᱚᱱᱠᱟᱟ ᱜᱮ ᱟᱨᱠᱤ᱾ ᱵᱮᱤᱞ ᱚᱸᱱᱮ ᱚᱱᱟ
ᱦᱩᱸ
ᱚᱸ
ᱦᱮᱸ ᱟᱪᱪᱷᱟ ᱟᱪᱪᱷᱟ
ᱟᱵᱤᱱ ᱫᱚ ᱟᱵᱤᱱ ᱦᱚᱸᱵᱮᱱ ᱮᱱᱮᱡ ᱵᱟᱲᱟ ᱠᱟᱫᱟ ᱵᱟᱝ?
ᱦᱮᱸ ᱮᱱᱮᱡ ᱵᱟᱲᱟ ᱮᱢᱚᱲ ᱫᱚ᱾ ᱵᱟᱲᱟ ᱠᱟᱫᱟ ᱢᱟᱱᱮ ᱟᱞᱮ ᱱᱚᱛᱮ ᱠᱷᱚᱱ ᱢᱟ᱾ ᱤᱭᱟᱹ ᱠᱚ ᱤᱫᱤ ᱜᱮᱭᱟ᱾ ᱴᱟᱢᱟᱠ ᱠᱚᱠᱚ ᱤᱫᱤ ᱜᱮᱭᱟ᱾
ᱚ ᱚᱱᱟ ᱢᱟ ᱟᱹᱰᱤ ᱵᱷᱟᱹᱜᱤ ᱜᱮᱭᱟ᱾ ᱟᱞᱮ ᱱᱚᱛᱮ ᱠᱷᱚᱱ ᱫᱚ ᱚᱱᱠᱟ ᱫᱚ ᱵᱟᱠᱚ ᱤᱫᱤ ᱵᱟᱲᱟᱭ ᱜᱮᱭᱟ ᱠᱚ ᱡᱚᱛᱚ ᱫᱤᱭᱟ᱾
ᱦᱮᱸ
ᱟᱫᱚ ᱮᱢᱱᱤ ᱫᱟᱬᱟ ᱵᱟᱲᱟᱟ ᱜᱮᱠᱚ ᱪᱟᱞᱟᱜ ᱜᱮᱭᱟ ᱠᱚ᱾
ᱦᱩᱸ
ᱟᱹᱵᱤᱱ ᱟᱹᱵᱤᱱ ᱵᱟᱵᱤᱱ ᱱᱚᱰᱮ ᱤᱭᱟᱹᱨᱮ ᱱᱚᱣᱟ ᱫᱚ᱾ ᱢᱟᱱᱮ ᱤᱭᱟᱹ ᱥᱚᱢᱚᱭ ᱦᱩᱭᱳᱜᱼᱟ ᱵᱟᱝ ᱚᱸᱰᱮ ᱮᱸᱻ ᱦᱟᱱᱮ ᱤᱭᱟᱹ ᱯᱟᱛᱟ ᱯᱚᱨ ᱟᱵᱚ ᱪᱮᱫ ᱠᱚ ᱞᱟᱹᱭᱟ ᱚᱱᱮ ᱥᱤᱞᱫᱟᱹ ᱫᱤᱥᱚᱢ ᱨᱮ ᱡᱟᱦᱟᱸ ᱦᱩᱭᱳᱜ ᱫᱚ ᱯᱟᱛᱟ
ᱚᱻ ᱤᱭᱟᱹ ᱯᱟᱴᱟᱵᱤᱸᱫᱟᱹ ᱵᱟᱝ
ᱯᱟᱴᱟᱵᱤᱸᱫᱟᱹ ᱯᱟᱛᱟ ᱚᱱᱟ ᱯᱚᱨ ᱜᱮ ᱟᱯᱮ ᱱᱚᱛᱮ ᱨᱮ ᱦᱩᱭᱩᱜ ᱜᱮᱭᱟ ᱥᱮ ᱴᱷᱮᱱ,
ᱤᱭᱟᱹ ᱤᱭᱟᱹ ᱯᱟᱴᱟ ᱵᱤᱸ ᱞᱩᱠᱠᱷᱤ ᱯᱩᱡᱟᱹ
ᱦᱳᱭ ᱞᱚᱠᱠᱷᱤ ᱯᱩᱡᱟ ᱦᱳᱭ,
ᱦᱩᱸ ᱦᱩᱸ ᱦᱩᱸ
ᱟᱹᱣ ᱵᱩᱡᱷᱟᱹᱣᱮᱫ ᱜᱮᱭᱟ ᱪᱟᱞᱟᱣ ᱠᱟᱱᱟ ᱚᱸᱰᱮ ᱫᱚ ᱵᱟᱹᱧ ᱪᱟᱞᱟᱣ ᱵᱟᱲᱟ ᱠᱟᱱᱜᱤᱭᱟᱹ ᱯᱟᱴᱟᱵᱤᱸᱫᱟᱹ ᱪᱟᱞᱟᱣ ᱦᱳᱭ ᱠᱟᱱᱟ, ᱦᱮ ᱦᱮ ᱚᱱᱮ ᱜᱮᱛᱚ ᱵᱟᱝ ᱪᱟᱞᱟᱣ ᱵᱟᱲ ᱦᱩᱭ ᱠᱟᱱᱟ ᱪᱟᱞᱟᱣ ᱦᱩᱭᱩᱜᱼᱟ,
ᱦᱩᱸ
ᱟᱹᱰᱤ ᱵᱟᱨ ᱜᱮ ᱢᱚᱱᱮ ᱦᱩᱭ ᱠᱟᱱᱟ ᱪᱟᱞᱟᱣ ᱪᱟᱞᱟᱣ ᱛᱮ ᱟᱫᱚ ᱵᱟᱝ ᱪᱮᱥ ᱵᱟᱝ ᱪᱟᱞᱟᱣ ᱦᱩᱭ ᱠᱟᱱᱟ, ᱟᱹᱰᱤ ᱢᱚᱡ ᱜᱮ ᱦᱳᱭᱳᱜ-ᱟ ᱵᱟᱝ
ᱦᱮᱸ ᱞᱚᱠᱠᱷᱤ ᱯᱩᱡᱟᱹ ᱧᱮᱞ ᱦᱤᱡᱩᱜ ᱵᱤᱱ ᱥᱮ ᱛᱚᱵᱮ ᱵᱤᱱ ᱵᱩᱡᱟ ᱚᱱᱟ ᱦᱚᱸ ᱯᱟᱴᱟᱵᱤᱸᱫᱟᱹ ᱞᱮᱠᱟᱜᱮ ᱯᱚᱨᱚᱵᱽ ᱦᱮᱸ ᱵᱩᱡ ᱠᱮᱫᱟ ᱵᱤᱱ ᱢᱟᱱᱮ ᱱᱚᱰᱮ ᱦᱚᱸ ᱡᱷᱚᱛᱚ ᱯᱟᱴᱟᱵᱤᱸᱫᱟᱹ ᱨᱮ ᱪᱮᱫ ᱠᱚ ᱠᱚ ᱟᱹᱜᱩᱭᱭᱟ ᱜᱮᱭᱟ ᱱᱚᱸᱰᱮ ᱦᱚᱸ ᱚᱱᱠᱟ
ᱦᱳᱭ ᱟᱨ ᱢᱟ ᱢᱚᱱᱮ ᱟᱭᱢᱟ ᱦᱚᱲ ᱦᱚᱸ ᱟᱭᱢᱟ ᱠᱚᱣᱟ
ᱦᱮᱸ ᱦᱮᱸ ᱦᱚᱲ ᱦᱚᱸ ᱟᱫᱚ ᱯᱟᱴᱟᱵᱤᱫᱟᱹ ᱨᱮᱫᱚ ᱱᱟᱜ ᱠᱷᱟᱱ ᱡᱟᱛᱨᱟ ᱠᱚ ᱠᱚᱨᱟᱣ ᱫᱟ ᱟᱨ ᱱᱚᱰᱮ ᱫᱚ ᱱᱟᱜ ᱟᱱ ᱡᱟᱛᱨᱟ ᱫᱚ ᱵᱟᱝ ᱮᱢᱱᱤ ᱯᱨᱳᱜᱨᱟᱢ ᱛᱟᱦᱮᱱᱟ ᱟᱨᱠᱤ,
ᱯᱨᱳᱜᱨᱟᱢ ᱠᱚ ᱛᱟᱦᱮᱸᱱᱟ ᱟᱪᱪᱷᱟ ᱟᱪᱪᱷᱟ ᱚᱱᱟᱜ ᱜᱮ ᱜᱚᱴᱟ ᱥᱟᱨᱟ ᱟᱭᱩᱵ ᱠᱚ ᱠᱟᱴᱟᱣ
ᱦᱳᱭ ᱦᱳᱭ ᱦᱳᱭ
ᱟᱪᱪᱷᱟ ᱟᱪᱪᱷᱟ ᱟᱹᱵᱤᱱ ᱫᱚ ᱟᱹᱵᱤᱱᱟᱜ ᱚᱲᱟᱜ ᱠᱷᱚᱱ ᱫᱚ ᱚᱸᱰᱮ ᱫᱚ ᱥᱳᱨ ᱥᱳᱨ ᱜᱮ ᱥᱩᱨᱚᱜᱼᱟ ᱵᱟᱝ
ᱦᱩᱸ ᱥᱳᱨ ᱫᱚ ᱥᱳᱨ ᱜᱮᱭᱟ᱾
ᱚ
ᱵᱤᱥᱤ ᱫᱚ ᱵᱟᱝ ᱥᱟᱺᱟᱜᱤᱧᱟ
ᱦᱚ ᱪᱮᱫ ᱱᱤᱭᱟᱹ ᱫᱷᱟᱳ ᱫᱚ ᱛᱟᱦᱞᱮ ᱩᱱᱠᱩ ᱟᱛᱳ ᱨᱮᱱ ᱜᱤᱫᱽᱨᱟᱹ ᱠᱚ ᱪᱮᱫ ᱠᱚ ᱞᱟᱹᱭ ᱫᱟ ᱪᱟᱞᱟᱣ ᱦᱩᱭᱩᱜᱼᱟ ᱛᱚ ᱡᱚᱛᱚ ᱦᱚᱲ ᱥᱟᱶ ᱟ
ᱦᱤᱡᱩᱜ ᱵᱤᱱ ᱧᱟᱢ ᱦᱩᱭᱩᱜ ᱜᱮᱭᱟ ᱡᱩᱫᱤ ᱞᱩᱠᱠᱷᱤ ᱯᱩᱡᱟᱹ ᱧᱮᱞ ᱵᱤᱱ ᱦᱤᱡᱼᱟ
ᱦᱳᱭ ᱦᱳᱭ ᱧᱟᱯᱟᱢ ᱛᱚ ᱧᱟᱯᱟᱢ ᱦᱩᱭᱩᱜ ᱜᱮᱭᱟ ᱚᱱᱟᱜᱮ, ᱟᱫᱚ ᱦᱟᱸᱜ ᱥᱳᱢᱳᱭ ᱪᱮᱫᱠᱟ ᱧᱟᱢᱚᱜ ᱠᱟᱱᱟ ᱥᱮ ᱵᱟᱝ?
ᱦᱮᱸ ᱦᱩᱸ
ᱛᱩᱯᱩ ᱫᱚ ᱚᱠᱟᱨᱮ ᱵᱤᱱ ᱠᱚᱨᱟᱣ-ᱟ ᱢᱟᱱᱮ ᱜᱟᱰᱟ ᱠᱚᱨᱮ ᱜᱮ ᱥᱮ ᱮᱢᱱᱤ ᱚᱲᱟᱜ ᱤᱭᱟ
ᱵᱟᱝ ᱜᱮ ᱚᱱᱮ ᱢᱤᱱᱤ ᱢᱮᱱᱟᱜᱼᱟ ᱚᱸᱰᱮ ᱜᱮᱧ ᱛᱩᱯᱩᱱᱟ᱾
ᱚ ᱟᱪᱪᱷᱟ ᱟᱪᱪᱷᱟ
ᱚᱱᱟ ᱠᱚᱨᱮ ᱜᱮᱞᱤᱧ ᱛᱩᱯᱩᱱ ᱜᱮᱭᱟ,
ᱦᱚᱸ ᱢᱤᱱᱤ ᱢᱟᱛᱚ ᱨᱟᱹᱥᱠᱟᱹ ᱜᱮ ᱵᱩᱡᱟᱹ ᱟᱞᱮ ᱟᱹᱛᱩ ᱫᱤᱥᱚᱢ ᱨᱮ ᱪᱟᱞᱟᱜ ᱞᱮᱠᱷᱟᱱ ᱢᱤᱱᱤ ᱢᱮᱱᱟᱜ ᱛᱟᱞᱮᱭᱟ ᱟᱞᱮ ᱦᱚᱸ ᱜᱟᱹᱰᱤ ᱠᱚ ᱟᱹᱩᱵ ᱥᱟᱯᱷᱟ ᱠᱟᱛᱮ ᱱᱤᱡᱮ ᱦᱚᱸ ᱛᱩᱯᱩ ᱦᱩᱭᱩᱜ ᱜᱮᱭᱟ,
ᱚᱻ ᱡᱤᱱᱤ ᱛᱮᱦᱚᱸ ᱟᱢ ᱚᱱᱟ ᱦᱟᱠᱩ ᱠᱚ ᱱᱤᱭᱟᱹ ᱫᱟᱜ ᱡᱟᱹᱯᱩᱫ ᱦᱟᱠᱩ ᱠᱚ ᱵᱮᱱ ᱥᱟᱵ ᱠᱚᱣᱟ ᱥᱮ ᱵᱟᱝ,
ᱦᱮᱸ ᱥᱟᱵ ᱠᱚᱜᱮᱭᱟᱞᱮ ᱦᱟᱱᱟ ᱯᱟᱴᱟ ᱠᱚᱵᱤᱱ ᱟᱸᱡᱚᱢ ᱵᱟᱲᱟ ᱠᱟᱫᱟ ᱯᱟᱴᱟ,
ᱦᱳᱭ ᱦᱮᱸ
ᱯᱟᱴᱟ ᱜᱷᱩᱱᱤ ᱛᱮ ᱟᱲᱮ ᱠᱚ ᱟᱲᱮ ᱠᱚ ᱢᱟᱜ ᱠᱟᱛᱮᱫ ᱦᱚᱲᱟᱜ ᱟᱲᱮ ᱠᱚ ᱢᱟᱜ ᱠᱟᱛᱮᱫ ᱚᱰᱟ ᱵᱟᱲᱟ
ᱟᱫᱚ ᱨᱟᱹᱥᱠᱟᱹ ᱟᱞᱟᱫᱟ ᱢᱟᱱᱮ ᱛᱟᱦᱮᱸ ᱵᱟᱲᱟ ᱦᱩᱭᱠᱚᱜ-ᱟ ᱫᱚ ᱪᱟᱞᱟᱣ ᱵᱟᱲᱟ ᱱᱮ ᱵᱟᱹᱨᱥᱤ ᱵᱟᱹᱨᱥᱤ ᱛᱮ ᱮᱱᱟ ᱦᱚᱸ ᱨᱟᱹᱥᱠᱟᱹ
ᱦᱩᱸ ᱦᱩᱸ
ᱞᱮᱴᱷᱟ ᱦᱟᱠᱩ ᱛᱚ
ᱦᱩᱸ ᱦᱩᱸ ᱦᱩᱸ
ᱢᱟᱹᱝᱜᱨᱤ ᱥᱟᱵ ᱦᱩᱭ ᱠᱚᱜᱼᱟ ᱟᱞᱟᱫᱟ ᱨᱟᱹᱥᱠᱟᱹ ᱜᱮ ᱟᱨ ᱩᱱᱠᱩ ᱦᱟᱹᱠᱩ ᱡᱚᱢ ᱨᱮᱦᱚᱸ ᱟᱹᱰᱤ ᱢᱚᱸᱡᱽ
ᱦᱮᱸ ᱟᱹᱰᱤ ᱢᱚᱸᱡ ᱜᱮ ᱵᱩᱡᱷᱟᱹᱜᱼᱟ ᱠᱤᱨᱤᱧ ᱦᱟᱹᱠᱩ ᱠᱷᱚᱱ ᱫᱚ
ᱦᱳᱭ ᱡᱤᱨᱤᱧ ᱦᱟᱠᱳ ᱠᱷᱚᱱ ᱫᱚ
ᱦᱮᱸ ᱟᱨ ᱩᱱᱠᱩ ᱫᱚ ᱩᱱᱟᱹᱜ ᱠᱤᱨᱤᱧ ᱛᱮ ᱵᱟᱢ ᱧᱟᱢ ᱠᱚᱣᱟ ᱥᱮ
ᱵᱟ ᱵᱟ ᱦᱮᱸ ᱦᱳᱭ ᱮᱵᱮᱞᱮᱵᱮᱞ ᱠᱚ ᱮᱠᱫᱚᱢ ᱜᱮ ᱵᱟᱝᱠᱚ ᱧᱟᱢᱚᱜ ᱜᱮᱭᱟ ᱟᱨ ᱧᱟᱢ ᱨᱮᱦᱚᱸ ᱟᱨ ᱡᱟᱹᱥᱛᱤ ᱜᱮ ᱫᱟᱢ ᱱᱚᱱᱛᱷᱮ ᱩᱱᱠᱩ ᱫᱚ ᱵᱷᱟᱜᱤ ᱤᱭᱟᱹ ᱜᱮ ᱦᱟᱠᱩ ᱠᱟᱱᱟ ᱠᱚᱥᱮ ᱟᱹᱰᱤ ᱜᱩᱱ ᱢᱮᱱᱟᱜ ᱛᱟᱠᱚᱣᱟ ᱩᱱᱠᱩᱣᱟᱜ
ᱦᱩᱸ ᱜᱩᱱ ᱢᱮᱱᱮᱜ ᱛᱟᱠᱚᱭᱟ ᱟᱪᱪᱷᱟ ᱚᱱᱛᱮ ᱢᱟᱸᱝᱜᱨᱤ ᱦᱟᱹᱠᱩ ᱠᱚ ᱠᱤᱨᱤᱧ ᱠᱟᱛᱮᱜ ᱠᱚ ᱧᱟᱢᱚᱜ ᱜᱮᱭᱟ
ᱦᱳᱭ ᱧᱟᱢᱚᱜ ᱫᱚ ᱧᱟᱢᱚᱜ ᱜᱮᱭᱟ ᱠᱚ ᱟᱫᱚ ᱠᱷᱩᱵ ᱠᱚᱢ ᱱᱚᱜᱼᱚᱭ ᱥᱤᱡᱤᱱ ᱠᱚᱨᱮ ᱜᱮ ᱟᱹᱰᱤ ᱤᱥᱛᱟᱹᱨ ᱫᱟᱢ ᱟᱹᱰᱤ ᱫᱟᱢᱟ ᱟᱹᱰᱤ ᱫᱟᱢ ᱜᱮᱭᱟ ᱚᱸᱰᱮ ᱫᱚ ᱦᱟᱱᱮ ᱢᱮᱱᱟᱜ ᱵᱟᱡᱟᱨ ᱠᱚᱨᱮ ᱟᱹᱰᱤ ᱢᱟᱹᱝᱜᱨᱤ ᱦᱟᱠᱳ ᱠᱳᱭ ᱦᱟᱠᱳ ᱠᱳᱭ ᱦᱟᱠᱳ ᱠᱚᱫᱚ ᱱᱮᱛᱟᱨ ᱫᱚᱠᱚ ᱧᱟᱢᱚᱜ ᱫᱚ ᱟᱠᱷᱨᱤᱧ ᱫᱚ ᱟᱠᱷᱨᱤᱧᱚᱜ ᱠᱟᱱᱟ ᱠᱚ ᱫᱟᱢ ᱦᱚᱸ ᱫᱟᱢ ᱜᱮᱭᱟ ᱠᱚ ᱫᱚᱢ ᱜᱮ
ᱟᱪᱪᱷᱟ ᱟᱪᱪᱷᱟ
ᱟᱫᱚ ᱦᱟᱠᱳ ᱠᱚᱫᱚ ᱤᱭᱟᱹ ᱪᱮᱫ ᱠᱚ ᱞᱟᱹᱭᱟ ᱪᱤᱞᱤ ᱪᱤᱞᱤ ᱦᱟᱠᱳ ᱠᱚᱫᱚ ᱵᱤᱥᱤ ᱟᱯᱮ ᱚᱱᱛᱮ ᱫᱚ
ᱱᱩᱠᱩ ᱯᱩᱴᱷᱤ ᱯᱩᱴᱷᱤ ᱦᱟᱠᱳ ᱞᱮ ᱞᱮᱴᱷᱟ ᱪᱮᱸᱝ ᱛᱟᱨᱯᱚᱨᱮ ᱠᱚᱸ ᱵᱩᱸᱵᱩᱡ ᱦᱟᱠ- ᱠᱚ ᱵᱤᱱ ᱟᱸᱡᱚᱢ ᱵᱟᱲᱟ ᱠᱟᱜ ᱠᱚᱣᱟ ᱵᱩᱸᱵᱩᱡ ᱩᱞᱤ ᱟᱨ ᱦᱟᱹᱱᱠᱩ ᱟᱨᱥᱤ ᱦᱟᱠᱩ ᱠᱚ
ᱦᱮᱸ ᱥᱮ ᱢᱟᱱᱮ ᱡᱟᱦᱟᱸ ᱥᱮ ᱥᱟᱵ- ᱜᱮᱭᱟ ᱠᱚ ᱵᱟᱝ
ᱦᱳᱭ ᱥᱟᱯᱷᱟ ᱜᱮᱭᱟᱠᱚ ᱛᱟᱯᱚᱨᱮ ᱤᱪᱟᱹᱜ ᱦᱟᱠᱳ ᱪᱤᱝᱲᱤ ᱢᱟᱪ ᱡᱟᱦᱟᱸ ᱠᱚ ᱞᱟᱹᱭᱟ
ᱦᱳᱭ ᱦᱳᱭ ᱦᱳᱭ
ᱦᱩ ᱩᱱᱠᱩ ᱯᱚᱱᱟ ᱦᱟᱹᱠᱩ ᱠᱚ ᱢᱟ ᱢᱮᱱᱟᱜ ᱠᱚᱜᱮᱭᱟ ᱩᱱᱠᱩ
ᱦᱳᱭ ᱯᱚᱱᱟ ᱠᱚ ᱧᱟᱢᱟᱜ ᱜᱤᱭᱟ ᱠᱚ
ᱛᱟᱯᱚᱨ ᱱᱩᱠᱩ ᱢᱟᱝᱜᱨᱤ ᱠᱩᱪᱞᱟᱹ ᱵᱤᱱ ᱟᱸᱡᱚᱢ ᱟᱠᱟᱜ ᱠᱚᱣᱟ ᱦᱩᱸ?